ᱦᱚᱸ ᱵᱚᱠᱚᱧ ᱨᱚᱲ ᱟᱸᱡᱚᱢ ᱧᱟᱢᱚᱜ ᱠᱟᱱ ᱛᱤᱧᱟᱹ?
ᱦᱮᱸ ᱟᱸᱡᱚᱢ ᱧᱟᱢᱚᱜ ᱠᱟᱱᱟ᱾
ᱦᱳᱭ ᱵᱚᱠᱚᱧ ᱤᱧ ᱞᱟᱹᱭᱮᱫ ᱛᱟᱦᱮᱸᱱ, ᱪᱮᱫ ᱤᱫᱤ ᱠᱟᱛᱮᱫ ᱞᱟᱝ ᱨᱚᱯᱚᱲᱟ? ᱤᱭᱟᱹ ᱵᱚᱠᱚᱧ, ᱦᱩᱸ ᱞᱟᱹᱭ ᱛᱟᱦᱮᱸ ᱟᱯᱮ ᱥᱮᱱ ᱫᱚ ᱱᱮᱛᱟᱨ ᱦᱚᱸᱜ-ᱚᱭ ᱞᱟᱸᱜᱽᱬᱮ ᱠᱚᱯᱮ ᱮᱱᱮᱡ ᱜᱮᱭᱟ ᱥᱮ ᱵᱟᱝ ᱥᱤᱸᱜᱟᱹᱲ ᱵᱮᱲᱟ ᱠᱚ?
ᱢᱟᱱᱮ ᱡᱟᱦᱟᱱᱟᱜ ᱚᱱᱩᱥᱴᱷᱟᱱ ᱨᱮ ᱥᱮ ᱮᱢᱱᱮ- ᱮᱢᱱᱤ ᱫᱤᱱ ᱨᱮ?
ᱮᱢᱱᱤ ᱫᱤᱱ ᱠᱚᱨᱮ᱾
ᱮᱢᱱᱤ ᱫᱤᱱ ᱠᱚᱨᱮ ᱫᱚ ᱟᱫᱚ ᱚᱱᱠᱟ ᱫᱚ ᱵᱟᱝ ᱧᱮᱞ ᱵᱟᱲᱟ ᱦᱩᱭ ᱠᱟᱱᱟ ᱛᱚ ᱥᱮ ᱡᱤ ᱦᱩᱰᱤᱧ ᱠᱷᱚᱱ ᱜᱮ ᱡᱚᱠᱷᱚᱱ ᱢᱟᱱᱮ ᱧᱮᱞ ᱥᱮᱬᱟ ᱦᱩᱭ ᱠᱟᱱᱟ ᱩᱱᱡᱷᱚᱱ ᱫᱚ ᱢᱟᱱᱮ ᱮᱱᱮᱡ ᱠᱚᱫᱚ ᱚᱱᱠᱟ ᱫᱚ ᱮᱢᱱᱤ ᱫᱤᱱ ᱨᱮ ᱫᱚ ᱵᱟᱝ ᱦᱩᱭ ᱟᱠᱟᱱᱟ᱾ ᱵᱟᱠᱷᱟᱱ ᱚᱱᱩᱥᱴᱷᱟᱱ ᱠᱚᱨᱮ ᱫᱚ ᱦᱩᱭ ᱵᱟᱲᱟ ᱦᱩᱭ ᱟᱠᱟᱱᱟ ᱥᱮ ᱟᱯᱮ ᱟᱯᱮ ᱫᱚ ᱢᱟᱱᱮ ᱪᱮᱫ ᱞᱮᱠᱟ ᱫᱟᱫᱟ ᱢᱟᱱᱮ ᱮᱢᱱᱤ ᱫᱤᱱ ᱯᱮ ᱮᱱᱮᱡ ᱵᱟᱲᱟᱭ ᱜᱮᱭᱟ ᱥᱮ ᱪᱮᱫ?
ᱮᱢᱱᱤ ᱫᱤᱱ ᱨᱮᱦᱚᱸ ᱚᱱᱠᱟ ᱡᱩᱫᱤ ᱠᱚ ᱢᱚᱱᱮ ᱠᱚ ᱛᱟᱦᱮᱱ ᱵᱟᱝ-ᱟ ᱞᱟᱸᱜᱽᱬᱮ ᱠᱟᱹᱴᱤᱡ ᱵᱚᱱ ᱮᱱᱮᱡᱟ᱾ ᱰᱷᱮᱨ ᱫᱤᱱ ᱨᱮ ᱮᱱᱮᱡ ᱥᱮᱨᱮᱧ ᱵᱟᱝ ᱮᱱᱮᱡ ᱥᱮᱨᱮᱧ ᱦᱩᱭ ᱟᱠᱟᱱᱟ᱾ ᱛᱟᱦᱚᱞᱮ ᱮᱱᱮᱡ ᱫᱚ ᱞᱮ ᱮᱱᱮᱡ ᱜᱮᱭᱟ ᱞᱮ ᱱᱚᱸᱰᱮ ᱫᱚ ᱦᱟᱸᱜ ᱞᱟᱸᱜᱽᱬᱮ ᱠᱚᱫᱚ ᱞᱮ ᱮᱱᱮᱡ ᱜᱮᱭᱟ ᱥᱤᱸᱜᱟᱹᱲ ᱵᱮᱲᱟ᱾
ᱛᱟᱦᱚᱞᱮ ᱵᱚᱠᱚᱧ ᱟᱯᱮ ᱥᱮᱱ ᱫᱚ ᱱᱚᱣᱟ ᱵᱚᱸᱜᱟ ᱵᱩᱨᱩ ᱠᱚᱨᱮᱜ, ᱯᱚᱨᱚᱵᱷ ᱱᱟᱹᱭ ᱠᱚᱨᱮᱜ ᱟᱸ ᱱᱚᱣᱟ ᱴᱟᱢᱟᱠ ᱛᱩᱢᱫᱟᱜ ᱛᱮᱜᱮ ᱯᱮ ᱮᱱᱮᱡ ᱥᱮᱨᱮᱧ ᱜᱮᱭᱟ ᱟᱵᱚᱣᱟᱜ ᱥᱮᱨᱣᱟ ᱞᱮᱠᱟᱛᱮ ᱥᱮ ᱱᱚᱣᱟ ᱮᱸ ᱰᱤᱡᱮ ᱢᱟᱭᱤᱠ ᱵᱚᱠᱥ ᱠᱚᱯᱮ ᱟᱹᱜᱩᱭ ᱜᱮᱭᱟ ᱛᱚ ᱚᱱᱟ ᱠᱚᱛᱮ ᱦᱚᱸᱯᱮ ᱮᱱᱮᱡ ᱥᱮᱨᱮᱧ ᱜᱮᱭᱟ?
ᱵᱟᱝ ᱫᱟᱫᱟ ᱚᱱᱠᱟ ᱫᱚ ᱵᱟᱝ ᱢᱟᱱᱮ ᱚᱱᱠᱟ ᱮᱸ ᱚᱱᱟ ᱵᱚᱠᱥ ᱰᱤᱡᱮ ᱟᱹᱜᱩ ᱠᱚᱫᱚ ᱵᱟᱝ ᱦᱩᱭᱩᱜ ᱜᱮᱭᱟ᱾ ᱦᱳᱭ ᱥᱮ ᱱᱚᱣᱟ ᱴᱟᱢᱟᱠ, ᱛᱩᱢᱫᱟᱜ ᱨᱮᱜᱽᱲᱟ ᱱᱚᱜ-ᱚᱱᱟ ᱠᱚᱛᱮ ᱜᱮ ᱟᱞᱮ ᱫᱚ ᱵᱚᱸᱜᱟ ᱠᱟᱹᱢᱤ ᱠᱚᱫᱚ ᱞᱮ ᱯᱟᱨᱚᱢ ᱜᱮᱭᱟ ᱟᱨᱠᱤ ᱦᱳᱭ ᱟᱨ ᱛᱟᱦᱚᱞᱮ ᱦᱳᱭ ᱛᱟᱦᱚᱞᱮ᱾
ᱦᱳᱭ ᱱᱤᱛᱚᱜ ᱟᱹᱰᱤ ᱜᱟᱱ ᱚᱱᱠᱟ ᱟᱛᱩ ᱠᱚᱨᱮ ᱜᱮ ᱧᱮᱞᱚᱜ ᱠᱟᱱᱟ ᱡᱮ ᱵᱟᱝᱟ ᱡᱟᱦᱟᱱᱟᱜ ᱯᱚᱨᱚᱵᱷ ᱯᱩᱱᱟᱹᱭ ᱠᱚᱨᱮᱛ ᱦᱮᱸ ᱵᱟᱝᱠᱷᱟᱱ ᱱᱚᱣᱟ ᱵᱤᱦᱟ ᱵᱟᱯᱞᱟ ᱠᱚᱨᱮ ᱱᱚᱣᱟ ᱠᱚᱨᱮ ᱦᱚᱸ ᱢᱟᱭᱤᱠ ᱠᱚᱠᱚ ᱟᱹᱜᱩ ᱭᱮᱫ ᱛᱮᱠᱚ ᱮᱱᱮᱡ ᱥᱮᱨᱮᱧ ᱮᱫᱟ ᱴᱟᱢᱟᱠ ᱛᱩᱢᱫᱟᱜ ᱠᱚᱫᱚ ᱢᱤᱫ ᱫᱷᱟᱨᱮ ᱨᱮᱠᱚ ᱫᱚᱦᱚ ᱜᱤᱰᱤ ᱠᱟᱜ ᱠᱟᱱᱟ᱾ ᱚᱱᱟ ᱛᱮᱜᱮᱧ ᱠᱩᱞᱤ ᱠᱮᱫ ᱢᱮᱭᱟ ᱟᱯᱮ ᱥᱮᱫ ᱨᱮ ᱚᱠᱟ ᱞᱮᱠᱟ ᱦᱩᱭᱩᱜ ᱠᱟᱱᱟ᱾
ᱚ ᱟᱫᱚ ᱫᱟᱫᱟ ᱱᱚᱣᱟ ᱟᱞᱮ ᱥᱮᱫ ᱢᱟᱛᱚ ᱱᱚᱣᱟ ᱤᱭᱟᱹ ᱠᱚᱜᱮ ᱢᱟᱱᱮ ᱴᱟᱢᱟᱠ ᱛᱩᱢᱫᱟᱜ ᱠᱚ ᱟᱛᱮᱜ ᱜᱮᱫᱚ ᱚᱱᱠᱟ ᱰᱤᱡᱮ ᱯᱷᱤᱡᱮ ᱟᱛᱮᱫ ᱫᱚ ᱵᱟᱞᱮ ᱠᱚᱨᱟᱣ ᱜᱮᱭᱟ᱾
ᱱᱚᱜᱼᱚᱭ ᱡᱮᱢᱚᱱ ᱵᱟᱯᱞᱟ ᱨᱮᱦᱚᱸ ᱟᱹᱰᱤ ᱜᱟᱱ ᱟᱛᱩ ᱠᱚᱨᱮ ᱜᱮ ᱧᱮᱞ ᱟᱠᱟᱱᱟ ᱦᱮᱸ᱾ ᱡᱟᱦᱟᱸ ᱥᱟᱨ ᱥᱟᱹᱜᱩᱱ ᱟᱛᱮ ᱠᱚ ᱵᱟᱯᱞᱟᱜᱼᱟ᱾ ᱱᱚᱣᱟ ᱫᱩᱣᱟᱹᱨ ᱫᱩᱣᱟᱹᱨ ᱵᱟᱯᱞᱟ ᱠᱚᱛᱮᱜ ᱡᱟᱦᱟ ᱠᱚ ᱵᱟᱯᱞᱟᱜᱼᱟ ᱦᱮᱸ ᱟᱫᱚ ᱚᱱᱟ ᱠᱚᱨᱮᱜ ᱦᱚᱸ ᱧᱮᱞ ᱟᱠᱟᱱᱟ ᱡᱮ ᱵᱟᱝᱟ ᱵᱟᱹᱨᱭᱟᱹᱛᱚᱜ ᱠᱚ ᱪᱟᱞᱟᱜ ᱠᱟᱱᱟ ᱚᱸᱰᱮ ᱮᱸ ᱠᱩᱲᱤ ᱚᱲᱟᱜ ᱨᱮᱦᱚᱸ ᱠᱚ ᱢᱟᱭᱤᱠ ᱵᱚᱠᱥ ᱮᱜ ᱜᱮᱭᱟ᱾ ᱚᱱᱟ ᱥᱟᱶᱛᱮ ᱠᱚᱲᱟ ᱚᱲᱟᱜ ᱨᱮᱦᱚᱸ ᱠᱚ ᱢᱟᱭᱤᱠ ᱵᱚᱠᱥ ᱮᱜ ᱜᱮᱭᱟ ᱟᱫᱚ ᱵᱟᱹᱨᱭᱟᱹᱛ ᱠᱩᱜᱤ ᱠᱚ ᱪᱟᱞᱟᱜ ᱠᱟᱱᱟ ᱴᱟᱢᱟᱠ ᱛᱩᱢᱫᱟᱜ ᱫᱚᱠᱚ ᱤᱫᱤ ᱛᱚᱨᱟᱭᱮᱜ ᱛᱟᱠᱚᱣᱟ, ᱚᱱᱟ ᱵᱟᱯᱞᱟ ᱠᱟᱹᱢᱤ ᱞᱮᱠᱟ ᱛᱮᱜᱮ ᱠᱚ ᱚ ᱴᱟᱢᱟᱠ ᱛᱩᱢᱫᱟᱜ ᱠᱚᱛᱮ ᱠᱚ ᱮᱱᱮᱡ ᱮᱫᱟ ᱦᱮᱸ ᱵᱟᱯᱞᱟ ᱠᱟᱹᱢᱤ ᱪᱟᱵᱟᱭᱱᱟ᱾ ᱥᱤᱸᱫᱩᱨ ᱫᱟᱱ ᱪᱟᱵᱟᱭᱮᱱ ᱠᱷᱟᱱ ᱜᱮ ᱟᱫᱚ ᱦᱟᱱᱮ ᱢᱟᱭᱤᱱ ᱵᱚᱠᱥ ᱠᱚ ᱪᱟᱹᱞᱩ ᱠᱮᱜᱼᱟ᱾
ᱟᱪᱪᱷᱟ ᱟᱪᱪᱷᱟ᱾ ᱦᱳᱭ ᱟᱫᱚ ᱚᱝᱠᱟ ᱫᱚ ᱢᱟᱱᱮ ᱚᱝᱠᱟ ᱫᱚ ᱦᱳᱭᱳᱜ ᱵᱟᱲᱟᱜ ᱠᱟᱱᱟ ᱟᱨᱠᱤ ᱴᱟᱢᱟᱠ ᱛᱩᱢᱫᱟᱜ ᱢᱟᱱᱮ ᱱᱚᱸᱰᱮ ᱠᱷᱚᱱ ᱫᱚ ᱤᱫᱤ ᱵᱟᱲᱟ ᱦᱩᱭᱩᱜ ᱠᱟᱱᱟ, ᱟᱨ ᱦᱟᱸᱰᱮ ᱫᱚ ᱡᱟᱦᱟᱸ ᱤᱭᱟᱹ ᱟᱨᱠᱤ ᱢᱟᱱᱮ ᱢᱟᱭᱤᱠ ᱠᱚ ᱢᱟᱭᱤᱠ ᱠᱚᱫᱚ ᱠᱚ ᱨᱮᱰᱤ ᱫᱚᱦᱚ ᱠᱟᱜ ᱠᱟᱱᱟ ᱟᱨ ᱢᱟᱭᱤᱠ ᱠᱚᱛᱮ ᱦᱚᱸᱠᱚ ᱨᱟᱹᱥᱠᱟᱹ ᱵᱟᱭᱟᱭᱫᱟ ᱵᱟᱝ ᱫᱚ ᱵᱟᱝ ᱦᱳᱭᱥᱮ᱾ ᱟᱫᱚ ᱦᱩᱸ ᱟᱫᱚ ᱱᱤᱭᱟᱹ ᱜᱮᱛᱚᱧ ᱢᱮᱱᱟ ᱫᱟᱫᱟ ᱡᱮ ᱢᱟᱱᱮ ᱟᱵᱚᱣᱟᱜ ᱫᱚ ᱡᱟᱦᱟᱸ ᱥᱮᱨᱣᱟ ᱫᱚ ᱦᱩᱭᱩᱜ ᱠᱟᱱ ᱛᱟᱵᱚᱱᱟ ᱡᱟᱦᱟᱸ ᱮᱸ ᱴᱟᱢᱟᱠ ᱛᱩᱢᱫᱟᱜ ᱠᱚ ᱟᱛᱮᱜ ᱱᱚᱣᱟ ᱛᱮᱜᱮ ᱟᱵᱚ ᱵᱚ ᱨᱟᱹᱥᱠᱟᱹ ᱞᱮᱠᱷᱟᱱ ᱟᱹᱰᱤ ᱱᱟᱯᱟᱭ ᱜᱮ ᱦᱩᱭ ᱠᱚᱜᱼᱟ᱾ ᱦᱳᱭ ᱥᱮ ᱱᱚᱣᱟ ᱮᱸ ᱵᱟᱠᱥ ᱪᱤᱡᱮ ᱟᱛᱮᱜ ᱫᱚ ᱡᱩᱫᱤ ᱵᱟᱝ ᱵᱟᱵᱚᱱ ᱠᱚᱨᱟᱣ ᱠᱮᱭᱟ ᱛᱟᱦᱞᱮ ᱜᱮ ᱵᱷᱟᱜᱤ ᱦᱩᱭ ᱠᱚᱜᱼᱟ ᱟᱨᱠᱤ᱾
ᱮᱸ ᱟᱵᱚᱣᱟᱜ ᱱᱚᱣᱟ ᱴᱟᱢᱟᱠ ᱛᱩᱢᱫᱟᱜ ᱨᱮᱦᱚᱸ ᱟᱹᱰᱤ ᱜᱟᱱ ᱨᱟᱹᱥᱠᱟᱹ ᱦᱮᱱᱟᱜ ᱟᱠᱟᱫ ᱫᱚ, ᱨᱟᱹᱥᱠᱟᱹ ᱜᱮ ᱵᱟᱝ ᱦᱩᱭᱩᱜ ᱠᱟᱱ ᱢᱮᱱᱛᱮ ᱚᱱᱠᱟᱱ ᱠᱟᱛᱷᱟ ᱫᱚ ᱵᱟᱝᱟ ᱟᱫᱚ ᱱᱮᱛᱟᱨ ᱫᱚ ᱟᱸ ᱱᱚᱣᱟ ᱟᱲᱤᱥᱟᱜ ᱠᱟᱱᱟ ᱠᱚ ᱴᱟᱢᱟᱠ ᱛᱩᱢᱫᱟᱜ ᱜᱚᱜ ᱠᱚ ᱦᱟᱢᱟᱞᱮᱜ ᱠᱚᱣᱟ ᱚᱱᱟ ᱠᱷᱟᱹᱛᱤᱨ ᱛᱮᱜᱮ ᱟᱹᱰᱤ ᱜᱟᱱ ᱟᱹᱛᱩ ᱠᱚᱨᱮᱜ ᱫᱚ ᱧᱮᱞᱚᱜ ᱠᱟᱱᱟ ᱡᱮ ᱵᱚᱠᱥ ᱟᱛᱮᱜ ᱜᱮ ᱠᱚ ᱮᱱᱮᱡ ᱠᱟᱱᱟ᱾ ᱱᱚᱜᱼᱚ ᱱᱚᱣᱟ ᱠᱚᱲᱟ ᱠᱚᱲᱟ ᱚᱲᱟᱜ ᱡᱟᱶᱟᱭ ᱚᱲᱟᱜ ᱯᱟᱦᱴᱟ ᱨᱮᱦᱚᱸ ᱧᱮᱞᱚᱜ ᱠᱟᱱᱟ ᱡᱮ ᱵᱟᱝᱟ ᱚᱠᱟ ᱦᱤᱞᱚᱜ ᱵᱷᱳᱡᱽ ᱦᱩᱭᱩᱜᱼᱟ ᱵᱷᱳᱡᱽ ᱦᱤᱞᱚᱜ ᱫᱚ ᱮᱠᱟᱞ ᱜᱮ ᱮ ᱱᱚᱣᱟ ᱴᱟᱢᱟᱠ ᱛᱩᱢᱫᱟᱜ ᱛᱮᱫᱚ ᱵᱟᱠᱚ ᱮᱱᱮᱡ ᱠᱟᱱᱟ᱾ ᱩᱸ ᱢᱟᱭᱤᱠ ᱵᱚᱠᱥ ᱛᱮᱜᱮ ᱠᱚ ᱮᱱᱮᱡ ᱠᱟᱱᱟ᱾
ᱦᱳᱭ ᱦᱳᱭ᱾
ᱦᱚᱸ ᱵᱚᱠᱚᱧ ᱤᱧᱟᱜ ᱨᱚᱲ ᱟᱸᱚᱢ ᱧᱟᱢᱚᱜ ᱠᱟᱱᱟ?
ᱢᱟᱡᱷᱮ ᱨᱮ ᱠᱟᱹᱡ ᱧᱟᱢᱚᱜ ᱠᱟᱱ ᱛᱟᱦᱮᱸᱜ ᱠᱟᱴᱟ ᱠᱟᱴᱟᱜ ᱠᱟᱱ ᱛᱟᱦᱮᱸᱜ᱾
ᱚᱸ ᱚᱭ ᱟᱫᱚ ᱚᱝᱠᱟ ᱦᱚᱸ ᱞᱮᱠᱟ ᱦᱚᱸ ᱧᱮᱞᱚᱜ ᱠᱟᱱ ᱜᱮᱭᱟ ᱧᱮᱞ ᱫᱚ᱾ ᱦᱮᱸ ᱱᱚᱜᱼᱚᱭ ᱮᱸ ᱵᱟᱯᱞᱟ ᱵᱷᱳᱡᱽ ᱦᱤᱞᱳᱜ ᱩᱸ ᱡᱟᱶᱟᱭ ᱚᱲᱟᱜ ᱨᱮᱦᱚᱸ ᱴᱟᱢᱟᱠ ᱛᱩᱢᱫᱟᱜ ᱠᱚᱫᱚ ᱵᱟᱝ ᱠᱟᱛᱮᱜ ᱚᱱᱟ ᱢᱟᱭᱤᱠ ᱵᱚᱠᱥ ᱛᱮᱜᱮ ᱠᱚ ᱮᱱᱮᱡ ᱠᱟᱱᱟ᱾ ᱚᱱᱠᱟ ᱞᱮᱠᱟᱛᱮ ᱛᱮ ᱟᱫᱚ ᱢᱟᱭᱤᱠ ᱵᱚᱠᱥ ᱛᱮ ᱮᱱᱮᱡ ᱫᱚ ᱮᱱᱮᱡ ᱜᱮ ᱢᱮᱱᱠᱷᱟᱱ ᱟᱵᱣᱟᱜ ᱥᱮᱨᱣᱟ ᱨᱮᱭᱟᱜ ᱱᱚᱣᱟ ᱮᱱᱮᱡ ᱥᱮ ᱨᱮᱧ ᱠᱚᱫᱚ ᱟᱫᱚ ᱮᱸ ᱵᱟᱹᱭ ᱵᱟᱹᱭᱛᱮ ᱟᱫ ᱤᱫᱤᱜᱼᱟ᱾ ᱱᱚᱜᱼᱚᱭ ᱟᱹᱰᱤ ᱜᱟᱱ ᱜᱮ ᱧᱮᱞᱚᱜ ᱠᱟᱱᱟ ᱱᱮᱛᱟᱨ ᱫᱚ ᱴᱟᱢᱟᱠ ᱨᱩ ᱠᱚ ᱛᱩᱢᱫᱟᱜ ᱨᱩ ᱠᱚ ᱨᱮᱜᱽᱲᱟ ᱨᱩ ᱠᱚ ᱵᱟᱠᱚ ᱵᱟᱰᱟᱭᱟ᱾ ᱦᱮᱸ ᱟᱫᱚ ᱢᱟᱭᱤᱠ ᱵᱚᱠᱥ ᱛᱮ ᱡᱩᱫᱤ ᱠᱚ ᱮᱱᱮᱡ ᱥᱮᱨᱮᱧ ᱠᱷᱟᱱ ᱫᱚ ᱛᱟᱦᱚᱞᱮ ᱚᱱᱟ ᱫᱚᱠᱚ ᱛᱤᱥ ᱠᱚ ᱥᱮ ᱥᱮᱬᱟᱭ ᱟᱨ ᱢᱟᱭᱤᱠ ᱵᱚᱠᱥ ᱦᱮᱸ ᱢᱟᱭᱤᱠ ᱵᱚᱠᱥ ᱛᱮ ᱡᱩᱫᱤ ᱵᱟᱠᱚ ᱮᱱᱮᱡ ᱥᱮᱨᱮᱧᱟ ᱵᱤᱦᱟ ᱵᱟᱯᱞᱟ ᱠᱚᱨᱮ ᱵᱟᱠᱚ ᱟᱹᱜᱩᱭᱟ ᱡᱟᱦᱟᱸ ᱯᱟᱨᱟᱵᱽ ᱯᱩᱱᱟᱹᱭ ᱠᱚᱨᱮ ᱵᱟᱝᱠᱚ ᱟᱹᱜᱩᱭᱟ ᱮᱱᱠᱷᱟᱱ ᱫᱚ ᱴᱟᱢᱟᱠ ᱛᱩᱢᱫᱟᱜ ᱛᱮᱜᱮ ᱮᱱᱮᱡ ᱥᱮᱨᱮᱧ ᱦᱳᱭᱳᱜ ᱛᱟᱠᱚᱣᱟ ᱾ ᱤᱱᱮᱠᱷᱟᱱ ᱠᱚᱲᱟ ᱜᱤᱫᱽᱨᱟᱹ ᱠᱚᱦᱚᱸ ᱥᱟᱱᱟᱢ ᱠᱚᱜᱮ ᱚᱱᱟ ᱴᱟᱢᱟᱠ ᱨᱩ, ᱛᱩᱢᱫᱟᱜ ᱨᱩ, ᱨᱮᱜᱽᱲᱟ ᱨᱩ ᱠᱚᱠᱚ ᱥᱮᱸᱬᱟ ᱫᱟᱲᱮᱭᱟᱜᱼᱟ᱾ ᱟᱨ ᱮ ᱟᱨ ᱠᱩᱲᱤ ᱦᱚᱯᱚᱱ ᱠᱚᱦᱚᱸ ᱚᱝᱠᱟ ᱜᱮ ᱮ ᱥᱟᱱᱟᱢ ᱞᱮᱠᱟᱱᱟᱜ ᱮᱱᱮᱡ ᱥᱮᱨᱮᱧ ᱠᱚᱦᱚᱸ ᱠᱚ ᱥᱮᱬᱟ ᱫᱟᱲᱮ ᱠᱚᱜᱼᱟ᱾ ᱵᱚᱠᱚᱧ ᱛᱟᱦᱞᱮ ᱟᱯᱮᱥᱮᱱ ᱫᱚ ᱱᱚᱜᱼᱚᱭ ᱵᱟᱦᱟ ᱢᱟᱜ ᱢᱚᱬᱮ ᱠᱚᱨᱮᱫ ᱦᱮᱸ ᱦᱚᱜ-ᱚᱭ ᱧᱮᱞᱚᱜ ᱜᱮᱭᱟ ᱡᱮ ᱵᱟ ᱵᱟᱥᱠᱮ ᱢᱟᱦᱟ ᱠᱚᱨᱮ ᱟᱹᱰᱤᱜᱟᱱ ᱟᱹᱛᱩ ᱠᱚᱨᱮ ᱫᱚ ᱱᱚᱣᱟ ᱯᱨᱳᱜᱨᱟᱢ ᱠᱚ ᱦᱩᱭᱩᱜ ᱠᱟᱱᱟ᱾ ᱦᱮᱸ ᱵᱟᱠᱷᱟᱱ ᱫᱚ ᱱᱚᱜᱼᱚᱭ ᱢᱟᱭᱤᱠ ᱵᱚᱠᱥ ᱛᱮᱜᱮ ᱠᱚ ᱮᱱᱮᱡ ᱮᱫᱟ᱾ ᱴᱟᱢᱟᱠ ᱛᱩᱢᱫᱟᱜ ᱛᱮᱫ ᱵᱟᱠᱚ ᱮᱱᱮᱡ ᱠᱟᱱᱟ᱾ ᱟᱯᱮ ᱥᱮᱱ ᱚᱱᱠᱟ ᱦᱳᱭ ᱵᱟᱲᱟᱜ ᱠᱟᱱ ᱜᱮᱭᱟ ᱥᱮ ᱪᱮᱫ?
ᱦᱳᱭ ᱟᱫᱚ ᱟᱞᱮ ᱥᱮᱜ ᱦᱚᱸ ᱦᱩᱭ ᱫᱚ ᱦᱳᱭ ᱵᱟᱲᱟᱜ ᱠᱟᱱᱟ ᱵᱟᱝ ᱫᱚ ᱵᱟᱝ, ᱦᱳᱭ ᱥᱮ ᱡᱟᱦᱟᱸ ᱡᱟᱦᱟᱸ ᱠᱚ ᱞᱟᱹᱭᱮᱫ ᱛᱟᱵᱚᱱᱟ ᱦᱟᱸᱜ ᱟᱵᱚ ᱵᱟᱥᱠᱮ ᱦᱤᱞᱳᱜ ᱦᱮᱸ ᱥᱮ ᱵᱟᱥᱠᱮ ᱥᱮ ᱡᱟᱞᱮ᱾ ᱦᱮᱸ ᱱᱚᱭᱰᱟ ᱡᱟᱦᱟᱸ ᱥᱮᱫ ᱡᱮᱢᱚᱱ ᱵᱚᱱ ᱞᱟᱹᱭ ᱠᱮᱭᱟ᱾ ᱦᱳᱭ, ᱟᱫᱚ ᱱᱚᱣᱟ ᱫᱚ ᱥᱮᱛᱟᱜ ᱠᱷᱚᱱ ᱞᱞᱡᱮᱢᱚᱱ ᱫᱟᱜ ᱠᱚᱵᱚᱱ ᱫᱩᱞ ᱜᱮᱭᱟ, ᱦᱟᱺᱰᱤ ᱠᱚᱠᱚ ᱮᱢᱚᱜ ᱜᱮᱭᱟ ᱦᱳᱭᱥᱮ ᱛᱚ ᱱᱚᱣᱟ ᱠᱚᱫᱚ ᱱᱚᱝᱠᱟ ᱜᱮ ᱦᱳᱭᱳᱜ ᱜᱮᱭᱟ ᱟᱨ ᱛᱟᱨᱯᱚᱨ ᱦᱳᱭᱳᱜ ᱠᱟᱱ ᱞᱟᱛᱟᱨ ᱡᱟᱦᱟᱸ ᱡᱟᱦᱟᱸ ᱵᱚᱱ ᱮᱱᱮᱡ ᱠᱟᱱ ᱦᱮᱸᱥᱮ?
ᱦᱳᱭ ᱦᱳᱭ᱾
ᱡᱟᱦᱟᱸ ᱞᱟᱜᱽᱲᱮ ᱵᱚᱱ ᱮᱱᱮᱡ ᱠᱟᱱ ᱚᱱᱟ ᱥᱩᱢᱚᱭ ᱫᱚ ᱟᱫᱚ ᱢᱟᱱᱮ ᱮ ᱴᱟᱢᱟᱠ ᱛᱩᱢᱫᱟᱜ ᱛᱮ ᱡᱚᱠᱷᱚᱱ ᱨᱟᱹᱥᱠᱟᱹ ᱠᱩᱲᱟᱹᱜᱼᱟ ᱦᱳᱭᱥᱮ? ᱮᱸ ᱛᱟᱨᱯᱚᱨᱮ ᱡᱚᱠᱷᱚᱱ ᱴᱟᱢᱟᱠ ᱛᱩᱢᱫᱟᱜ ᱡᱚᱠᱷᱚᱱ ᱠᱚ ᱵᱚᱱᱫᱚᱭᱟᱠᱚ᱾ ᱚᱱᱟ ᱵᱚᱱᱫᱚ ᱯᱚᱨᱮ ᱛᱟᱨᱯᱚᱨ ᱟᱞᱮ ᱱᱤᱡᱮ ᱢᱟᱱᱮ ᱱᱤᱡᱮᱨᱟᱜ ᱠᱟᱛᱷᱟ ᱜᱮ ᱞᱟᱹᱭ ᱦᱳᱭᱳᱜ ᱠᱟᱱᱟ ᱱᱤᱡᱮ ᱥᱮᱫ ᱟᱨᱠᱤ᱾ ᱟᱞᱮ ᱥᱮᱱ ᱢᱟᱦᱟᱸ ᱛᱟᱨᱯᱚᱨᱮ ᱟᱨᱠᱤ ᱡᱚᱠᱷᱚᱱ ᱴᱟᱢᱟᱠ ᱠᱚ ᱡᱚᱠᱷᱚᱱ ᱠᱚ ᱫᱚᱦᱚ ᱠᱤᱫᱟ ᱠᱚ ᱦᱳᱭᱥᱮ ᱡᱚᱠᱷᱚᱱ ᱚᱸᱰᱮ ᱚᱸᱰᱮᱱᱟᱜ ᱟᱠᱷᱲᱟ ᱡᱚᱠᱷᱚᱱ ᱢᱩᱪᱟᱹᱫᱚᱜᱼᱟ᱾ ᱛᱟᱨᱯᱚᱨᱮ ᱟᱫᱚ ᱢᱟᱭᱤᱠ ᱨᱮᱱᱟᱜ ᱟᱠᱷᱲᱟ ᱟᱫᱚ ᱠᱚ ᱟᱨᱟᱢᱵᱚᱭ ᱛᱟᱞᱮᱭᱟ᱾ ᱦᱳᱭᱥᱮ ᱟᱨ ᱠᱤᱪᱷᱩ ᱠᱤᱪᱷᱩ ᱢᱟᱱᱮ ᱯᱟᱥᱮᱜ ᱠᱚᱨᱮ ᱧᱮᱞ ᱟᱛᱳ ᱯᱟᱥᱮ ᱟᱛᱳ ᱠᱚᱨᱮ ᱧᱮᱞ ᱦᱳᱭᱳᱜ ᱠᱟᱱᱟ ᱡᱮ ᱱᱚᱜᱼᱚᱭ ᱡᱮ ᱡᱚᱠᱷᱚᱱ ᱠᱚ ᱵᱟᱦᱟ ᱥᱮ ᱢᱟᱜ ᱢᱚᱬᱮ ᱦᱳᱭᱳᱜ ᱠᱟᱱᱟ ᱡᱟᱦᱟᱸ ᱡᱚᱠᱷᱚᱱ ᱱᱟᱭᱠᱮ ᱡᱚᱠᱷᱚᱱ ᱠᱚ ᱚᱲᱟᱜ ᱠᱚ ᱵᱟᱭᱮ ᱠᱟᱱᱟ ᱦᱳᱭᱥᱮ ᱛᱚ ᱩᱱᱤ ᱱᱟ᱾ ᱛᱮᱜᱮᱮ ᱡᱚᱠᱷᱚᱱ ᱚᱲᱟᱜ ᱠᱚ ᱵᱟᱭᱮ ᱠᱟᱱᱟ ᱚᱱᱟ ᱚᱲᱟᱜ ᱢᱟᱱᱮ ᱵᱟᱭ ᱯᱚᱨᱮ ᱟᱫᱚ ᱞᱟᱜᱽᱲᱮ ᱫᱚ ᱵᱟᱝ ᱮᱱᱮᱡ ᱠᱟᱛᱮᱜ ᱟᱫᱚ ᱚᱨᱠᱮᱥᱴᱟᱨ ᱠᱚ ᱟᱨᱟᱢᱵᱚᱭᱫᱟ ᱟᱨᱠᱤ᱾ ᱦᱳᱭᱥᱮ ᱛᱚ ᱱᱚᱣᱟ ᱠᱚᱜᱮ ᱧᱮᱞ ᱧᱟᱢᱚᱜ ᱠᱟᱱᱟ ᱫᱟᱫᱟ᱾ ᱟ ᱛᱟᱦᱞᱮ ᱱᱚᱜᱼᱚ ᱱᱚᱣᱟ ᱠᱚ ᱵᱟᱨᱮ ᱛᱮ ᱟᱵᱤᱱ ᱡᱩᱫᱤ ᱢᱟᱱᱮ ᱠᱟᱹᱡ ᱮᱢ ᱞᱟᱹᱭ ᱞᱮᱠᱷᱟᱱ ᱟᱹᱰᱤ ᱜᱮ ᱵᱷᱟᱹᱜᱮ ᱠᱚᱜᱼᱟ ᱟᱨᱠᱤ᱾
ᱮᱸ ᱦᱮᱸ ᱟᱫᱚ ᱚᱱᱟ ᱠᱚ ᱧᱮᱞ ᱵᱟᱲᱟ ᱠᱟᱛᱮ ᱦᱮᱸ ᱦᱚᱸ ᱟᱰᱤᱥ ᱜᱮ ᱵᱩᱡᱷᱟᱹᱜ ᱜᱮᱭᱟ ᱮᱸ᱾ ᱢᱚᱱᱮ ᱠᱚ ᱵᱮᱥ ᱵᱟᱝ ᱵᱩᱡᱷᱟᱹᱜᱼᱟ ᱚᱱᱟ ᱠᱚ ᱧᱮᱞ ᱞᱮᱠᱷᱟᱱ ᱜᱮ ᱚᱠᱟᱞᱮᱠᱟ ᱠᱟᱛᱮᱫ ᱢᱮᱫᱴᱮᱱ ᱟᱹᱲᱤᱥ ᱦᱤᱡᱩᱜᱼᱟ ᱦᱮᱸ ᱪᱮᱫᱟᱜ ᱥᱮ ᱧᱮᱞᱚᱜ ᱠᱟᱱᱟ ᱚᱝᱠᱟ ᱵᱟᱦᱟ ᱢᱟᱜ ᱢᱚᱬᱮ ᱠᱚᱨᱮᱫᱽ ᱮᱸᱫ ᱱᱟᱭᱠᱮ ᱚᱲᱟᱜ ᱛᱮᱠᱚ ᱟᱹᱜᱩ ᱠᱤᱫᱤᱭᱟ᱾ ᱟ ᱛᱟᱯᱚᱨᱮ ᱱᱚᱣᱟ ᱟᱢᱴᱟᱢᱟᱠ ᱛᱩᱢᱫᱟᱜ ᱛᱮᱫᱚ ᱵᱟᱝ ᱮᱱᱮᱡ ᱥᱮᱨᱮᱧ ᱠᱟᱛᱮᱜ ᱦᱟᱸᱱᱮ ᱚᱨᱠᱮᱥᱴᱟᱨ ᱠᱚ ᱪᱟᱹᱞᱩ ᱠᱮᱜᱼᱟ᱾ ᱦᱮᱸ ᱚᱱᱠᱟ ᱛᱮᱛᱚ ᱟᱵᱚᱣᱟᱜ ᱱᱚᱣᱟ ᱥᱮᱨᱣᱟ ᱨᱮᱭᱟᱜ ᱡᱟᱦᱟᱸ ᱮᱱᱮᱡ ᱥᱮᱨᱮᱧ ᱠᱚ ᱦᱮᱱᱟᱜ ᱠᱟ ᱚᱱᱟ ᱠᱚᱫᱚ ᱟᱫ ᱢᱟᱞᱚᱴ ᱤᱫᱤᱜ ᱠᱟᱱᱟ ᱦᱮᱸ, ᱡᱟᱦᱟᱸᱭ ᱠᱚᱠᱚ ᱠᱚᱠᱟ ᱵᱟᱲᱟᱭ ᱛᱟᱦᱮᱸᱫ ᱩᱱᱠᱩ ᱠᱚᱦᱚᱸ ᱢᱟᱠᱚ ᱵᱟᱰᱟᱭ ᱜᱮᱭᱟ, ᱦᱮᱸ ᱩᱱᱠᱩ ᱫᱚ ᱟᱨ ᱛᱤᱱ ᱫᱤᱱ ᱠᱚ ᱛᱟᱦᱮᱱᱟ ᱟᱨ ᱜᱤᱫᱽᱨᱟᱹ ᱠᱚᱦᱚᱸ ᱡᱟᱦᱟᱸ ᱠᱟᱹᱴᱤᱡ ᱠᱚᱲᱟ ᱠᱚ ᱠᱩᱲᱤ ᱠᱚ ᱩᱱᱠᱩ ᱠᱚᱦᱚᱸ ᱮᱱᱮᱡ ᱥᱮᱨᱮᱧ ᱠᱚᱫᱚ ᱵᱟᱠᱚ ᱥᱮᱬᱟ ᱫᱟᱲᱮᱭᱟᱜᱼᱟ ᱦᱮᱸ ᱟᱨ ᱚᱱᱟ ᱠᱚ ᱥᱮᱨᱣᱟ ᱨᱮᱭᱟᱜ ᱮᱱᱮᱡ ᱥᱮᱨᱮᱧ ᱠᱚ ᱵᱟᱠᱚ ᱥᱮᱬᱟᱭ ᱞᱮᱠᱷᱟᱱ ᱫᱚ ᱦᱟᱯᱮᱱ ᱫᱤᱱ ᱫᱚ ᱚᱱᱟ ᱠᱚᱫᱚ ᱟᱫ ᱢᱟᱞᱚᱴ ᱪᱟᱵᱟᱜᱼᱟ ᱾
ᱤᱱᱟᱹᱛᱮ ᱚᱱᱟ ᱠᱚᱫᱚ ᱤᱧ ᱫᱚ ᱦᱟᱸᱜ ᱨᱮᱵᱮᱱ ᱵᱟᱹᱱᱩᱜ ᱠᱟᱹᱧᱟ ᱚᱱᱟ ᱠᱚᱨᱮ ᱫᱚ ᱦᱩ᱾ ᱱᱚᱣᱟ ᱴᱟᱢᱟᱠ ᱛᱩᱢᱫᱟᱜ ᱠᱚᱛᱮ ᱜᱮ ᱮᱱᱮᱡ ᱥᱮᱨᱮᱧ ᱜᱮ ᱤᱧ ᱫᱚ ᱡᱚᱛᱷᱟᱛᱧ ᱢᱚᱱᱮᱭᱟ᱾
ᱱᱚᱜ ᱚᱚᱭ ᱛᱚ ᱟᱞᱮ ᱟᱞᱮ ᱦᱚᱸ ᱚᱱᱟ ᱠᱷᱟᱹᱛᱤᱨ ᱛᱮᱜᱮ ᱢᱟᱟᱹᱡᱷᱤ ᱵᱟᱵᱟ ᱛᱟᱠᱚᱼᱼ ᱦᱮᱸ ᱢᱟᱹᱡᱷᱤ ᱢᱟᱯᱟᱡᱷᱤ ᱠᱚᱼᱼ ᱵᱷᱟᱹᱜᱤ ᱜᱮ ᱩᱭᱦᱟᱹᱨ ᱪᱤᱱᱛᱟᱹ ᱵᱷᱟᱵᱱᱟ ᱢᱮᱱᱟᱜ ᱛᱟᱠᱚᱣᱟ᱾ ᱚᱱᱠᱟᱱᱟᱜ ᱢᱟᱭᱤᱠ ᱵᱚᱠᱥ ᱠᱚᱫᱚ ᱦᱟᱸᱜ ᱵᱟᱠᱚ ᱪᱚᱞ ᱦᱚᱪᱚᱣᱟᱜ ᱠᱟᱱᱟ ᱟᱞᱮ ᱟᱛᱩ ᱨᱮᱫᱚ᱾ ᱵᱤᱦᱟ ᱵᱟᱯᱞᱟ ᱨᱮᱦᱚᱸ ᱦᱩᱭᱩᱜ ᱱᱚᱣᱟ ᱯᱟᱨᱟᱵᱽ ᱯᱩᱱᱟᱹᱭ ᱠᱚᱨᱮ ᱦᱚᱸ ᱦᱩᱭᱩᱜᱼᱼ ᱦᱮᱸ ᱵᱟᱦᱟ ᱢᱟᱜ-ᱢᱚᱬᱮ ᱠᱚᱨᱮ ᱦᱚᱸ ᱚᱱᱠᱟ ᱞᱮᱠᱟ ᱫᱚ ᱦᱟᱸᱜ ᱢᱟᱭᱤᱠ ᱵᱚᱠᱥ ᱵᱟᱠᱚ ᱟᱜᱩ ᱦᱚᱪᱚᱣᱟᱜ ᱠᱟᱱ ᱜᱮ ᱢᱟᱭᱤᱠ ᱵᱚᱠᱥ ᱫᱚ ᱨᱟᱹᱥᱠᱟᱹ ᱜᱮ ᱵᱟᱝᱼᱟ᱾ ᱮᱠᱟᱞᱜᱮ ᱱᱚᱣᱟ ᱴᱟᱢᱟᱠ ᱠᱚᱛᱮ ᱛᱩᱢᱫᱟᱜ ᱴᱟᱢᱟᱠ ᱛᱩᱢᱫᱟᱜ ᱛᱮ ᱱᱚᱣᱟ ᱠᱚᱛᱮᱼᱼ ᱟᱛᱮᱫ ᱜᱮ ᱮᱱᱮᱡ ᱥᱮᱨᱮᱧ ᱟᱞᱮ ᱥᱮᱱ ᱫᱚ ᱦᱟᱸᱜ᱾ ᱟᱞᱮ ᱚᱱᱟ ᱦᱟᱸᱜᱼᱼ ᱥᱟᱹᱨᱫᱤ ᱢᱟᱦᱟ ᱦᱤᱞᱳᱜ ᱦᱟᱸᱜ ᱱᱟᱭᱠᱮ ᱵᱟᱵᱟ ᱦᱟᱸᱜ ᱚᱲᱟᱜ ᱛᱮ ᱠᱷᱟᱹᱲ ᱠᱷᱟᱹᱲ ᱠᱟᱛᱮᱜᱼᱼ ᱟᱫᱚ ᱢᱤᱫ ᱧᱤᱫᱟᱹ ᱟᱞᱮ ᱫᱚ ᱦᱟᱸᱜ ᱠᱚ ᱮᱱᱮᱡ ᱟᱸᱜᱟᱭ ᱜᱮ ᱥᱮᱛᱟᱜ ᱫᱷᱟᱹᱨᱤᱡ ᱮᱠᱫᱚᱢ᱾ ᱢᱤᱫ ᱤᱫᱟᱹ ᱞᱟᱜᱽᱬᱮ ᱠᱚ ᱮᱱᱮᱡᱟ᱾
ᱚᱱᱟ ᱛᱮᱜᱮ ᱟᱹᱰᱤ ᱨᱟᱹᱥᱠᱟᱹ ᱵᱩᱡᱷᱟᱹᱜ ᱜᱮᱭᱟ ᱟᱞᱮ ᱟᱛᱩ ᱨᱮᱱ ᱥᱩᱢᱩᱝ ᱫᱚ ᱵᱟᱝᱟ᱾ ᱦᱩᱸ ᱟᱞᱮ ᱟᱛᱳ ᱨᱮ ᱡᱟᱦᱟᱸᱭ ᱯᱮᱲᱟ ᱯᱟᱹᱲᱦᱟᱹ ᱠᱚᱠᱚ ᱦᱤᱡᱩᱜᱼᱟ ᱩᱱᱠᱩ ᱠᱚᱦᱚᱸ, ᱟᱹᱛᱳ ᱥᱩᱨ ᱥᱩᱯᱩᱨ ᱟᱛᱳ ᱠᱚᱨᱮᱱ ᱡᱟᱦᱟᱸ ᱠᱚ ᱯᱩᱲᱥᱤ ᱟᱛᱳᱼᱼ ᱩᱱᱠᱩ ᱠᱚᱨᱮᱱ ᱩᱱᱠᱩ ᱠᱚᱦᱚᱸ ᱨᱩᱥᱤᱠᱟ ᱨᱩᱥᱤᱠᱤᱭᱟᱹ ᱠᱚᱠᱚ ᱦᱤᱡᱩᱜ ᱜᱮᱭᱟ ᱮᱱᱮᱡ ᱥᱮᱨᱮᱧ ᱜᱮᱭᱟ ᱠᱚ ᱚᱱᱟᱛᱮᱼ ᱟᱹᱰᱤ ᱡᱚᱢᱚᱠ ᱜᱮ ᱵᱩᱡᱷᱟᱹᱜ ᱜᱮᱭᱟ ᱟᱞᱮ ᱟᱹᱛᱩ ᱠᱚᱨᱮᱱᱟᱜ ᱮᱱᱮᱡ ᱥᱮᱨᱮᱧ ᱦᱚᱸ ᱟᱞᱮ ᱱᱚᱛᱮ ᱨᱮᱦᱚᱸ ᱚᱱᱠᱟ ᱜᱮ ᱧᱮᱞ ᱠᱟᱱᱟ ᱟᱞᱮ ᱦᱚᱸᱞᱮ ᱥᱮᱱ ᱵᱟᱲᱟᱜ ᱜᱮᱭᱟ᱾ ᱯᱩᱲᱥᱤ ᱟᱛᱳ ᱠᱚᱨᱮ ᱫᱚ ᱾
ᱟᱪᱪᱷᱟ ᱟᱪᱪᱷᱟ᱾ ᱦᱮ ᱟᱫᱚ ᱫᱟᱫᱟ ᱱᱚᱜᱼᱚ ᱱᱚᱝᱠᱟ ᱡᱮ ᱢᱟᱱᱮᱼ ᱡᱚᱠᱷᱚᱱ ᱟᱵᱚ ᱵᱚᱱ ᱵᱚᱱ ᱵᱚᱸᱜᱟ ᱵᱩᱨᱩᱜ ᱠᱟᱱᱟ ᱥᱮ ᱦᱳᱭ᱾ ᱡᱟᱦᱟᱱᱟᱜ ᱱᱚᱣᱟ ᱮ ᱵᱟᱦᱟᱨᱮ ᱡᱮᱢᱚᱱ ᱵᱚᱱ ᱡᱮᱢᱚᱱ ᱞᱟᱹᱭ ᱠᱮᱫᱟᱼᱼ ᱡᱮ ᱟᱞᱮ ᱥᱮᱫ ᱫᱚ ᱠᱤᱱᱛᱩ ᱚᱱᱟ ᱵᱟᱦᱟ ᱨᱮᱫᱚ ᱢᱟᱱᱮ ᱚᱱᱟ ᱢᱤᱫ ᱧᱟᱹᱫᱟᱹ ᱫᱚ ᱫᱚᱝ ᱫᱚ ᱵᱟᱠᱚ ᱮᱱᱮᱡ ᱜᱮᱭᱟ᱾ ᱢᱟᱱᱮ ᱤᱭᱟᱹ ᱞᱟᱜᱼᱼ ᱟᱜᱽᱲᱮ ᱟᱨᱠᱤ ᱱᱤᱭᱟᱹ ᱫᱚ ᱵᱟᱠᱚ ᱮᱱᱮᱡ ᱜᱮᱭᱟ ᱚᱱᱟ ᱦᱤᱞᱳ ᱫᱚ ᱢᱟᱱᱮ ᱯᱮᱲᱟ ᱠᱚᱦᱚᱸ ᱠᱤᱪᱷᱩ ᱠᱚᱢ ᱛᱟᱦᱮᱱ ᱜᱮᱭᱟ᱾ ᱟᱨᱼᱼ ᱮ ᱢᱟᱱᱮ ᱡᱟᱜᱮ ᱨᱟᱹᱥᱠᱟᱹ ᱦᱩᱭᱩᱜᱼᱟ ᱢᱟᱱᱮ ᱠᱤᱪᱷᱩ ᱯᱩᱥᱤ ᱠᱚ ᱦᱤᱡᱩᱜᱼᱟ ᱯᱩᱲᱥᱤ ᱦᱚᱸ ᱫᱚᱢᱮ ᱫᱚ ᱵᱟᱠᱚ ᱦᱤᱡᱩᱜ ᱜᱮᱭᱟ᱾ ᱦᱳᱭ ᱟᱫᱚ ᱢᱟᱱᱮ ᱵᱟᱦᱟ ᱨᱮᱫᱚ ᱟᱨᱠᱤ ᱠᱟᱹᱡ ᱢᱟᱱᱮ ᱨᱟᱹᱠᱟᱹᱼᱼ ᱟᱹ ᱠᱚᱢᱚᱜᱼᱟ ᱟᱨᱠᱤ ᱪᱮᱫᱟᱜ ᱥᱮ ᱚᱰᱮ ᱫᱚ ᱢᱟᱱᱮ ᱯᱮᱲᱟ ᱠᱚ ᱫᱚᱢᱮ ᱦᱚᱲ ᱵᱟᱠᱚ ᱦᱤᱡᱩᱜ ᱜᱮᱭᱟ ᱢᱟᱱᱮᱼᱼ ᱯᱨᱟᱭ ᱟᱛᱳ ᱦᱚᱲ ᱜᱮ ᱡᱷᱚᱛᱚ᱾ ᱟᱨ ᱯᱮᱲᱟ ᱠᱚᱫᱚ ᱠᱚ ᱦᱤᱡᱩᱜ ᱜᱮᱭᱟ ᱵᱟᱝ ᱩᱛᱟᱹᱨ ᱫᱚ ᱵᱟᱝ ᱠᱤᱪᱷᱩ ᱠᱤᱪᱷᱩ ᱠᱚ ᱦᱤᱡᱩᱜ ᱜᱮᱭᱟ ᱡᱮ ᱩᱱᱟᱹᱜᱼᱼ ᱫᱚᱢᱮ ᱫᱚᱢᱮ ᱯᱮᱲᱟ ᱫᱚ ᱵᱟᱝ ᱦᱳᱭᱥᱮ ᱟᱨ ᱡᱟᱦᱟᱸ ᱢᱟᱜ ᱢᱚᱬᱮ ᱟᱨᱠᱤ, ᱢᱟᱜ ᱢᱚᱬᱮ ᱨᱮᱫᱚ ᱫᱚᱢᱮ ᱧᱚᱜ ᱯᱮᱲᱟ ᱞᱮ ᱱᱮᱣᱛᱟ ᱠᱚᱣᱟ ᱥᱮ ᱟᱹᱰᱤ ᱰᱷᱟᱹᱨ ᱜᱟᱱ ᱯᱮᱲᱟ ᱞᱮ ᱱᱮᱣᱛᱟ ᱠᱚᱣᱟ᱾ ᱦᱳᱭᱥᱮ ᱟᱨ ᱢᱟᱜ ᱢᱚᱲᱮ ᱫᱚ ᱯᱩᱨᱟᱹ ᱥᱮᱛᱟᱜᱼᱼ ᱫᱷᱟᱹᱵᱤᱡ ᱞᱮ ᱨᱟᱹᱥᱠᱟᱹᱭ ᱜᱮᱭᱟ ᱟᱨᱠᱤ ᱥᱮᱛᱟᱜ ᱫᱷᱟᱹᱵᱤᱡ ᱮᱱᱮᱡ ᱥᱮᱨᱮᱧ ᱠᱚ ᱦᱳᱭᱳᱜ ᱜᱮᱭᱟ᱾
ᱟᱫᱚ ᱵᱚᱜᱚᱧ ᱟᱞᱮ ᱦᱚᱸ ᱱᱟᱦᱟᱜ ᱵᱟᱦᱟ ᱢᱟᱜ ᱢᱚᱬᱮ ᱨᱮ ᱦᱟᱸᱜ ᱡᱚᱠᱷᱚᱱ ᱥᱮᱬᱟ ᱫᱟᱲᱮ ᱠᱚᱦᱚᱸ ᱵᱚᱸᱜᱟ ᱦᱩᱭᱩᱜᱼᱟ ᱦᱟᱸᱼᱼ ᱚᱱᱟ ᱩᱱ ᱚᱠᱛᱚ ᱫᱚ ᱟᱫᱚ ᱟᱞᱮᱫᱚ ᱯᱮᱲᱟ ᱯᱟᱹᱲᱦᱟᱹ ᱠᱚᱫᱚᱞᱮ ᱠᱷᱚᱵᱚᱨᱟᱼᱼ ᱠᱚᱜᱮᱭᱟ ᱛᱚ ᱯᱮᱲᱟ ᱯᱟᱹᱲᱦᱟᱹ ᱠᱚᱞᱮ ᱱᱮᱣᱛᱟ ᱵᱟᱲᱟ ᱠᱚᱜᱮᱭᱟ ᱱᱚᱣᱟ᱾ ᱟᱞᱮ ᱟᱹᱛᱩ ᱨᱮ ᱡᱚᱛᱚ ᱚᱲᱟᱜ ᱜᱮ ᱚᱝᱠᱟ ᱫᱚ ᱯᱮᱲᱟ ᱠᱚ ᱱᱮᱣᱛᱟ ᱠᱚᱜᱮᱭᱟ ᱾ ᱦᱮᱡ ᱥᱮᱴᱮᱨ ᱦᱚᱸᱠᱚ ᱦᱮᱡ ᱥᱮᱴᱮᱨᱚᱜ ᱜᱮᱭᱟ ᱟᱹᱰᱤᱜᱟᱱ ᱦᱚᱲ ᱠᱚ ᱦᱮᱡ ᱥᱮᱴᱮᱨᱚᱜᱼᱟ ᱾ ᱟᱨ ᱱᱚᱶᱟ ᱯᱩᱲᱥᱤ ᱟᱹᱛᱩ ᱠᱚᱨᱮᱱ ᱦᱚᱸ ᱨᱩᱥᱤᱠᱟ ᱨᱩᱥᱤᱠᱤᱭᱟᱹ ᱠᱚ ᱩᱱᱠᱩ ᱠᱚ ᱮᱱᱮᱡ ᱥᱮ ᱥᱮᱨᱮᱧ ᱠᱚ ᱦᱤᱡᱩᱜ ᱜᱮᱭᱟ ᱚᱱᱟᱛᱮ ᱟᱞᱮ ᱟᱹᱛᱩ ᱫᱟᱲᱮ ᱡᱚᱢᱚᱠ ᱜᱮ ᱦᱩᱭᱩᱜ ᱜᱮᱭᱟ ᱟᱞᱮ ᱟᱹᱛᱩ ᱥᱩᱢᱩᱝ ᱫᱚ ᱵᱟᱝᱼᱟ ᱟᱞᱮ ᱮᱸ ᱱᱚᱣᱟ ᱫᱷᱟᱨᱮ ᱯᱟᱥᱮ ᱨᱮᱫᱚ ᱥᱟᱱᱟᱢ ᱟᱹᱛᱩ ᱠᱚᱨᱮᱜᱮ ᱡᱟᱦᱟᱸ ᱠᱚᱨᱮ ᱵᱟᱦᱟ ᱢᱚᱜᱽ ᱢᱚᱬᱮᱚᱜ ᱟᱠᱚ ᱾ ᱦᱮᱸ ᱫᱚᱢᱮ ᱠᱚ ᱦᱚᱰᱚᱜ ᱜᱮᱭᱟ ᱾
ᱟᱪᱷᱟ ᱟᱪᱷᱟ ᱾
ᱚᱱᱟᱛᱮ ᱢᱤᱫ ᱧᱤᱫᱟᱹ ᱮᱱᱮᱡ ᱥᱮᱨᱮᱧ ᱛᱮᱜᱮ ᱟᱜ ᱢᱤᱫ ᱧᱤᱫᱟᱹ ᱫᱚᱠᱚ ᱟᱸᱜᱟᱭ ᱜᱮᱭᱟ ᱟᱞᱮ ᱥᱮᱫ ᱨᱮᱫᱚ ᱾
ᱟᱪᱷᱟ ᱫᱟᱫᱟ ᱱᱚᱜ ᱱᱚᱣᱟ ᱠᱟᱛᱷᱟ ᱢᱤᱫᱴᱟᱝ ᱡᱮ ᱡᱟᱦᱟᱸᱭ ᱯᱩᱲᱥᱤ ᱠᱚ ᱦᱤᱡᱩᱜ ᱜᱮᱭᱟ ᱥᱮ ᱛᱟᱦᱞᱮ ᱩᱱᱠᱩ ᱯᱩᱲᱥᱤ ᱠᱚᱫᱚ ᱢᱟᱱᱮ ᱡᱮᱢᱚᱱ ᱟᱞᱮᱥᱮᱫ ᱡᱮᱢᱚᱱ ᱤᱭᱟᱹ ᱦᱮᱱᱟᱜᱼᱟ ᱡᱮ ᱯᱩᱲᱥᱤ ᱞᱟᱹᱜᱤᱫ ᱫᱚ ᱟᱞᱟᱫᱟ ᱰᱮ ᱠᱚᱞᱮ ᱫᱚᱦᱚᱭ ᱜᱮᱭᱟ ᱾ ᱦᱳᱭᱥᱮ ᱛᱟᱞᱦᱮ ᱟᱯᱮ ᱠᱚᱫᱚ ᱱᱚᱝᱠᱟ ᱡᱟᱦᱟᱸ ᱯᱩᱲᱥᱤ ᱠᱚ ᱩᱱᱠᱩ ᱫᱚ ᱚᱱᱮ ᱦᱟᱹᱰᱤ ᱠᱚᱫᱚ ᱯᱮ ᱮᱸ ᱮᱢᱟ ᱠᱚᱣᱟ ᱥᱮ ᱵᱟᱝ ᱥᱮ ᱢᱟᱱᱮ ᱪᱮᱫ ᱠᱟᱯᱮ ᱮᱢᱟ ᱠᱚᱣᱟ ᱟᱨᱠᱤ ᱡᱩᱫᱤ ᱯᱮ ᱮᱢᱟ ᱠᱚ ᱠᱷᱟᱱ?
ᱦᱳᱭ ᱟᱫᱚ ᱦᱟᱸᱜ ᱯᱩᱲᱥᱤ ᱞᱟᱹᱜᱤᱫ ᱫᱚ ᱦᱟᱹᱰᱤ ᱠᱚᱫᱚ ᱟᱞᱮ ᱦᱚᱸᱞᱮ ᱫᱚᱦᱚ ᱠᱟᱜ ᱜᱮᱭᱟ ᱚᱱᱟ ᱫᱚ ᱱᱚᱜᱼᱚᱭ ᱡᱟᱦᱟᱸ ᱟᱛᱳ ᱨᱮᱱ ᱜᱮ ᱨᱩᱥᱤᱠᱟ ᱨᱩᱥᱤᱠᱤᱭᱟᱹ ᱠᱚ ᱮᱱᱮᱡ ᱥᱮᱨᱮᱧ ᱠᱚ